ᱦᱮᱞᱳ
ᱦᱮᱞᱳ ᱳᱭ ᱡᱚᱦᱟᱨ ᱜᱮ᱾
ᱡᱚᱦᱟᱨ ᱜᱮ ᱦᱮᱺ ᱡᱚᱦᱟᱨ ᱨᱚᱲ ᱠᱚ ᱵᱟᱝ ᱟᱢᱚᱢᱚᱜ ᱠᱟᱱᱟ?
ᱦᱮᱸ ᱵᱷᱟᱜᱤ ᱴᱷᱤᱠ ᱜᱮ ᱟᱸᱚᱢᱚᱜ ᱠᱟᱱᱟ ᱟᱹᱞᱤᱧᱟᱜ ᱟᱸᱡᱚᱢ ᱢᱚᱜ ᱠᱟᱱᱟ?
ᱚᱵᱚᱥᱥᱚᱭ ᱚᱵᱚᱥᱥᱭ᱾
ᱟᱨ ᱢᱤᱫᱴᱟᱝ ᱴᱚᱯᱤᱠ ᱫᱚ ᱟᱹᱵᱤᱱ ᱜᱮᱵᱤᱱ ᱞᱟᱹᱭᱟ ᱥᱮ ᱟᱹᱞᱤᱧ ᱜᱮᱵᱧ ᱞᱟᱹᱭᱟᱻ
ᱪᱮᱫ ᱟᱨᱚᱜ ᱨᱚᱯᱚᱲ ᱫᱚ ᱦᱩᱭᱩᱜ ᱜᱮᱭᱟ ᱥᱮ ᱟᱹᱵᱤᱱ ᱜᱮ ᱱᱤᱭᱹ ᱵᱟᱨ ᱫᱷᱟᱣ ᱟᱫᱚ ᱢᱮᱫᱴᱮᱱ ᱢᱟᱱᱮ ᱜᱚᱞᱯᱚ ᱢᱟᱱᱮ ᱵᱟᱱᱟ ᱦᱚᱲ ᱛᱚᱵᱮ ᱞᱟᱝ ᱞᱟᱹᱭᱟ ᱢᱮᱱᱠᱷᱟᱱ ᱮᱛᱚᱦᱚᱵ ᱵᱤᱱ ᱠᱟᱱᱟᱜ ᱴᱚᱯᱤᱠ ᱞᱟᱹᱭᱟ ᱱᱟᱯᱟᱭᱚᱜᱼᱟ ᱜᱚᱞᱯᱚ ᱞᱮᱠᱷᱟᱱ᱾
ᱟᱪᱪᱷᱟ ᱟᱪᱪᱷᱟ ᱴᱷᱤᱠ ᱜᱮᱭᱟ ᱟᱹᱞᱤᱧ ᱜᱮᱞᱤᱧ ᱮᱛᱚᱦᱚᱵ
ᱦᱮᱸ᱾
ᱛᱚᱵᱩᱝ ᱞᱟᱹᱭ ᱫᱟᱞᱤᱧ ᱡᱮ ᱱᱚ-ᱚᱭ ᱡᱮ ᱟᱵᱚᱣᱟᱜ ᱞᱟᱭᱚᱝ ᱨᱮ ᱢᱤᱫ ᱜᱷᱟᱲᱤᱡ ᱡᱟᱦᱟ ᱟᱨᱠᱤ ᱵᱟᱹᱲᱤᱡ ᱚᱨᱥᱚᱝ ᱠᱚ ᱧᱩᱨ ᱟᱠᱟᱱᱟ᱾ ᱥᱮ ᱯᱟᱲᱟᱜ ᱠᱟᱱᱟ ᱥᱮ ᱡᱟᱦᱟᱸ ᱠᱷᱟᱹᱛᱤᱨ ᱛᱮ ᱥᱮ ᱟᱵᱚ ᱠᱷᱟᱹᱛᱤᱨ ᱛᱮ ᱥᱮ ᱮᱴᱟᱜ ᱦᱚᱲ ᱠᱷᱟᱹᱛᱤᱨ ᱛᱮ᱾ ᱛᱚ ᱱᱚᱜ-ᱚᱭ ᱡᱮ ᱟᱵᱚ ᱞᱟᱭᱚᱝ ᱵᱚᱱ ᱱᱚᱳᱝᱨᱟ ᱵᱩᱱ ᱫᱚᱦᱚ ᱠᱟᱜ ᱠᱟᱱᱟ᱾ ᱵᱟᱹᱲᱤᱡᱽ ᱚᱵᱚᱥᱛᱛᱟ ᱨᱮ ᱢᱮᱱᱟᱜᱼᱟ ᱟᱵᱚᱣᱟᱜ ᱞᱟᱭᱚᱝ ᱡᱮᱢᱚᱱ ᱚᱱᱮ ᱰᱨᱮᱱ ᱠᱚᱨᱮᱜ ᱱᱚᱝᱨᱟ ᱠᱚᱵᱚᱱ ᱜᱤᱰᱤᱭᱮᱫᱟ ᱵᱩᱪ ᱠᱤᱛᱟᱵᱤᱱ?
ᱦᱳᱭ ᱦᱳᱭ᱾
ᱟᱨᱦᱚᱸ ᱡᱟᱦᱟᱸ ᱠᱚ ᱟᱨᱠᱤ ᱨᱟᱥᱛᱟ ᱦᱳ ᱨᱟᱥᱛᱟ ᱫᱷᱟᱨᱮ-ᱫᱷᱟᱨᱮ ᱛᱮ ᱵᱟᱵᱚᱱ ᱯᱚᱨᱤᱥᱠᱟᱨ ᱫᱟ ᱱᱚᱣᱟ ᱫᱚ ᱞᱟᱭᱚᱝ ᱨᱮᱱᱟᱜ ᱟᱹᱰᱤ ᱵᱟᱲᱤ ᱪᱟᱞᱣᱜ ᱠᱟᱱᱟ ᱥᱮ ᱟᱵᱚ ᱟᱛᱳ ᱨᱮᱜᱮ ᱧᱮᱞ ᱟᱪᱪᱷᱟ ᱟᱛᱩ ᱨᱮᱜᱮ ᱠᱤᱪᱷᱩ-ᱠᱤᱪᱷᱩ ᱡᱟᱭᱜᱟᱮ ᱚᱝᱠᱟ ᱱᱚᱝᱨᱟ ᱠᱚ, ᱫᱟᱜ ᱠᱚ ᱡᱚᱢᱟᱜ ᱠᱟᱱᱟ᱾ ᱛᱚ ᱱᱚᱣᱟ ᱵᱤᱥᱚᱭ ᱛᱮ ᱟᱹᱵᱤᱱ ᱪᱮᱫ ᱵᱤᱱ ᱞᱟᱹᱭᱟ ᱞᱟᱹᱭ ᱵᱤᱱ᱾
ᱟᱹᱞᱤᱧ ᱦᱚᱸ ᱢᱤᱫᱴᱮᱱ ᱜᱮ ᱞᱟᱹᱭᱮᱫ ᱱᱚᱣᱟ ᱟᱵᱚ ᱡᱟᱦᱟᱸ ᱵᱚᱱ ᱚᱸᱡᱽᱨᱟᱭᱮᱫᱟ ᱚᱱᱟ ᱫᱚ ᱟᱵᱚ ᱞᱟᱹᱜᱤᱫ ᱜᱮ ᱢᱤᱫᱴᱮᱱ ᱵᱟᱹᱲᱤᱡ ᱚᱨᱥᱚᱝ᱾ ᱢᱟᱱᱮ ᱞᱟᱹᱭ ᱢᱤᱜᱴᱮᱱ ᱞᱟᱹᱭ ᱛᱮᱫᱚ ᱦᱩᱭᱩᱜ ᱠᱟᱱᱟ ᱟᱵᱚ ᱱᱤᱡᱮᱨᱟᱜ ᱠᱷᱚᱛᱤ ᱥᱮ ᱱᱤᱡᱮᱨᱟᱜ ᱢᱟᱱᱮ ᱢᱩᱪᱟᱹᱫ ᱢᱟᱱᱮ ᱜᱩ ᱞᱦᱟᱛᱮ ᱜᱩᱡᱩᱜ ᱰᱟᱦᱟᱨ ᱥᱮᱫ ᱞᱟᱦᱟᱜ ᱞᱟᱹᱜᱤᱫ ᱫᱚ ᱟᱵᱚ ᱛᱮᱜᱮ ᱴᱮᱱ ᱡᱷᱚᱛᱚ ᱦᱚᱲ ᱵᱚᱱ ᱢᱟᱜ ᱤᱫᱤᱭᱮᱫᱟ᱾ ᱚᱱᱟ ᱠᱟᱛᱷᱟ ᱨᱮᱱᱟᱜ ᱢᱮᱱᱮᱫ ᱫᱚ ᱦᱩᱭᱩᱜ ᱠᱟᱱᱟ ᱦᱚᱸᱜ-ᱚᱭ ᱡᱟᱦᱟᱸ ᱰᱨᱮᱱ ᱠᱚᱨᱮ ᱥᱮ ᱦᱟᱸᱰᱮ ᱱᱟᱸᱰᱮ ᱟᱛᱩ ᱫᱷᱟᱨᱮ ᱨᱮ ᱥᱮ ᱡᱷᱟᱱᱟᱜ ᱵᱟᱡᱟᱨ ᱠᱚ ᱨᱮ ᱵᱟ ᱡᱟᱦᱟᱸ ᱨᱮᱜᱮ ᱧᱮᱞ ᱵᱤᱱ ᱦᱟᱱᱟ ᱤᱭᱟᱹ ᱡᱚᱵᱽᱞᱟ ᱡᱚᱵᱽᱨᱟ ᱚᱸᱡᱽᱨᱟ ᱛᱟᱦᱮᱱ ᱠᱟᱱᱟ ᱛᱟᱨᱯᱚᱨᱮ ᱚᱱᱮ ᱫᱟᱜ ᱠᱚ ᱡᱚᱢᱟᱜ ᱠᱟᱱᱟ ᱥᱮ ᱟᱵᱚ ᱚᱲᱟᱜ ᱫᱷᱟᱨᱮ ᱯᱟᱥᱮ ᱠᱚᱨᱮ ᱦᱚᱸᱜ ᱫᱟᱜ ᱠᱚ ᱱᱚᱜᱠᱟ ᱡᱚᱢᱟᱜ ᱠᱟᱱᱟ ᱚᱱᱟ ᱠᱷᱚᱱ ᱫᱚ ᱟᱹᱰᱤ ᱡᱟᱹᱥᱛᱤ ᱢᱮᱫᱴᱮᱱ ᱩᱱᱠᱩ ᱡᱟᱦᱟᱸᱭ ᱥᱤᱠᱬᱤᱡ ᱠᱚ ᱢᱮᱱᱟᱜ ᱠᱚᱣᱟ᱾
ᱦᱳᱭ ᱦᱳᱭ ᱦᱳᱭ᱾
ᱟᱹᱰᱤ ᱠᱚ ᱦᱩᱭᱩᱜ ᱠᱟᱱᱟ ᱟᱨ ᱮᱢᱱᱤ ᱛᱮ ᱵᱮᱠᱴᱮᱨᱤᱭᱟ ᱢᱟ ᱠᱚ ᱦᱩᱭᱩᱜ ᱠᱟᱱ ᱜᱮᱭᱟ ᱚᱱᱟ ᱠᱷᱚᱱ ᱵᱟᱹᱲᱤᱡ ᱡᱟᱦᱟᱸ ᱜᱤᱫᱽᱨᱟᱹ ᱯᱚᱠᱠᱷᱮ ᱟᱵᱚ ᱦᱚᱲ ᱛᱚ ᱞᱟᱹᱴᱷᱩ ᱦᱚᱲ ᱫᱚᱵᱚᱱ ᱥᱟᱦᱟᱣ ᱫᱟᱲᱮᱜ-ᱟ ᱮ ᱠᱤ ᱢᱮᱱ ᱠᱷᱟᱱ ᱫᱚ ᱜᱤᱫᱽᱨᱟᱹ ᱠᱚ ᱡᱟᱦᱟᱸ ᱩᱱᱠᱩ ᱪᱮᱛᱟᱱ ᱵᱟᱲᱤᱡ ᱮᱯᱷᱮᱠᱴ ᱯᱟᱲᱟᱜ-ᱟ ᱚᱱᱟ ᱡᱟᱦᱟᱸ ᱦᱳᱭᱛᱚ ᱦᱟᱱᱟ ᱡᱚᱠᱷᱟᱡ ᱟᱹᱰᱤ ᱞᱮᱠᱟᱱ ᱦᱟᱱᱟ ᱱᱤᱭᱟᱹ ᱦᱩᱭᱩᱜ ᱛᱟᱠᱚᱣᱟ᱾ ᱦᱳᱭ ᱠᱷᱩᱜ ᱢᱟᱸᱫᱟ ᱚᱠᱚᱭ ᱮᱴᱟ-ᱥᱮᱴᱟ ᱨᱩᱣᱟᱹ ᱦᱟᱥᱩᱜ, ᱟᱠᱚ ᱚᱱᱟ ᱦᱚᱸ ᱦᱩᱭᱩᱜ ᱠᱟᱱ ᱜᱮᱭᱟ ᱛᱟᱨᱯᱚᱨᱮ ᱩᱱᱠᱩ ᱡᱟᱦᱟᱸᱭ ᱥᱤᱠᱲᱤᱡ ᱠᱚ ᱦᱩᱭᱩᱜ ᱠᱟᱱᱟ᱾ ᱚᱱᱟ ᱠᱷᱚᱱ ᱱᱚᱜ-ᱚᱭ ᱡᱟᱹᱯᱩᱜ ᱫᱤᱱ ᱫᱚ ᱟᱨ ᱦᱚᱸ ᱟᱭᱢᱟ ᱡᱟᱹᱥᱛᱤ ᱜᱮ᱾ ᱢᱟᱱᱮ ᱡᱮᱦᱮᱛᱩ ᱟᱨᱚ ᱥᱮᱭᱟᱜ-ᱟ ᱥᱮ ᱚᱱᱟ ᱡᱟᱦᱟᱸ ᱚᱸᱡᱽᱨᱟ ᱠᱚ᱾ ᱛᱟᱦᱮᱱ ᱠᱟᱱᱟ, ᱚᱱᱟ ᱠᱷᱚᱱ ᱟᱨᱚ ᱡᱟᱦᱟᱸᱭ ᱠᱮᱱᱰᱨᱚᱝ ᱠᱚᱠᱚ ᱦᱩᱭᱩᱜ ᱠᱟᱱᱟ᱾ ᱩᱱᱠᱩ ᱚᱲᱟᱜ ᱠᱚᱠᱚ ᱚᱸᱡᱽᱨᱟᱭᱟ, ᱚᱲᱟᱜ ᱠᱚ ᱨᱮ ᱠᱚ ᱵᱚᱞᱚᱜ-ᱟ ᱛᱟᱯᱚᱨ ᱡᱟᱦᱟᱸᱭ ᱩᱱᱠᱩ ᱥᱤᱠᱲᱤᱡ, ᱩᱱᱠᱩ ᱥᱤᱠᱲᱤᱡ ᱟᱵᱚ ᱠᱚ ᱜᱮᱨ ᱞᱮᱵᱚᱱ ᱠᱷᱟᱱ ᱡᱟᱦᱟᱸ ᱢᱮᱫᱴᱮᱱ ᱨᱳᱠ ᱟᱡᱟᱨ ᱦᱩᱭᱩᱜ-ᱟ ᱥᱮ᱾ ᱟᱨ ᱟᱵᱚ ᱥᱟᱱᱛᱟᱲ ᱦᱚᱯᱚᱱ ᱦᱚᱸ ᱡᱷᱚᱛᱚ ᱜᱮ ᱠᱟᱢᱤᱭᱟᱱ ᱦᱚᱲ᱾ ᱠᱟᱢᱤ ᱪᱷᱟᱲᱟ ᱠᱟᱢᱤ ᱵᱮᱜᱚᱨ ᱠᱚᱱᱚ ᱩᱯᱟᱹᱭ ᱫᱚ ᱵᱟᱹᱱᱩᱜ ᱛᱟᱵᱚᱱᱟ ᱢᱟᱱᱮ ᱠᱟᱢᱤ ᱞᱮᱠ ᱠᱟᱢᱤ ᱜᱮ ᱞᱟᱠᱛᱤᱭᱟ ᱢᱟᱱᱮ ᱠᱟᱢᱤ ᱪᱷᱟᱲᱟ ᱠᱚᱱᱚ ᱪᱮᱜ ᱦᱚᱸ ᱜᱚᱛᱤ ᱵᱟᱹᱱᱩᱜ ᱛᱟᱵᱚᱱᱟ᱾ ᱛᱟᱦᱚᱞᱮ ᱚᱱᱠᱟ ᱡᱩᱫᱤ ᱟᱵᱚ ᱜᱮᱵᱚ ᱱᱚᱝᱜᱽᱨᱟᱭᱟ ᱛᱟᱦᱚᱞᱮ ᱟᱵᱚ ᱜᱮ ᱨᱳᱠ ᱟᱡᱟᱨ ᱫᱚᱵᱚᱱ ᱯᱟᱲᱟᱜ ᱜᱮᱭᱟ ᱢᱟᱱᱮ ᱡᱮᱦᱮᱛᱩ ᱦᱟᱱᱟ ᱱᱤᱭᱟᱹᱟᱜ ᱾ ᱱᱤᱭᱟᱹ ᱟᱵᱚ ᱴᱷᱮᱜ ᱠᱚ ᱦᱤᱡᱩᱜ-ᱟ ᱠᱚ ᱜᱮᱨ ᱵᱚᱱᱟ ᱠᱚ ᱛᱟᱦᱚᱞᱮ ᱨᱳᱠᱼᱼ ᱟᱡᱟᱨ ᱨᱮᱵᱚᱱ ᱯᱟᱲᱟᱜ ᱦᱟᱱᱟ ᱱᱤᱭᱟᱹ, ᱤᱱᱠᱟᱹ ᱠᱟᱛᱮᱜ ᱟᱵᱚᱣᱟᱜ ᱱᱚᱣᱟ ᱫᱟᱲᱮ ᱠᱚᱦᱚᱸ ᱪᱟᱵᱟᱜ ᱠᱟᱱ ᱛᱟᱵᱚᱱᱟ᱾
ᱚᱵᱚᱥᱥᱚᱭ ᱟᱹᱰᱤ ᱞᱟᱹᱠᱛᱤᱭᱟᱱ ᱥᱮ ᱟᱹᱰᱤ ᱡᱩᱠᱛᱤᱭᱟᱱ ᱠᱟᱛᱷᱟ ᱵᱤᱱ ᱞᱟᱹᱭ ᱠᱟᱫᱟ᱾
ᱛᱟᱣ ᱢᱟᱱᱮ ᱰᱮᱝᱜᱩ ᱨᱮᱱᱟᱜ ᱞᱟᱦᱟ ᱡᱮᱢᱚᱱ ᱠᱤᱪᱷᱩ ᱢᱚᱬᱮ ᱵᱪᱷᱚᱨ ᱜᱟᱱ ᱞᱟᱦᱟ ᱫᱚ ᱚᱱᱟ ᱨᱮᱱᱟᱜ ᱨᱟᱱ ᱡᱮᱢᱚᱱ ᱵᱟᱝᱼᱼ ᱛᱟᱦᱮᱸ ᱠᱟᱱᱟ ᱾
ᱚᱵᱚᱥᱥᱚᱭ, ᱟᱹᱞᱤᱧᱟᱜ ᱢᱚᱛ ᱛᱮᱫᱚ ᱞᱟᱹᱭᱟᱭ ᱡᱮ ᱱᱚᱣᱟ ᱡᱩᱫᱤ, ᱟᱵᱚ ᱡᱮᱞᱮᱠᱟ ᱟᱛᱳ ᱠᱚᱨᱮ ᱦᱳᱭ ᱞᱮᱠᱷᱟᱱ ᱱᱚᱝᱠᱟ ᱱᱟᱜ ᱠᱚ ᱟᱛᱳ ᱠᱚᱨᱮᱜ ᱢᱟ ᱩᱱᱟᱹᱜ ᱡᱟᱹᱥᱛᱤ ᱫᱚ ᱵᱟᱝ ᱧᱮᱞᱚᱜ ᱜᱮᱭᱟ ᱧᱮᱞᱚᱜᱼᱼ ᱜᱮᱭᱟ ᱵᱟᱡᱟᱨ ᱠᱚᱨᱮᱜ ᱥᱮ ᱥᱚᱦᱚᱨ ᱵᱟᱡᱟᱨ ᱮᱞᱟ ᱠᱟ ᱠᱚᱨᱮ ᱚᱱᱠᱟ ᱧᱮᱞᱚᱜ ᱜᱮᱭᱟ ᱛᱚ ᱟᱛᱳ ᱨᱮ ᱱᱤᱭᱟᱹ ᱜᱷᱟᱹᱲᱤᱡ ᱛᱮ ᱵᱟᱝ ᱧᱮᱞᱚᱜ ᱠᱟᱱᱟ᱾ ᱡᱮ ᱦᱟᱯᱮᱱ ᱫᱤᱱᱨᱮ ᱵᱟᱝ ᱧᱮᱞᱚᱜ-ᱟ ᱚᱱᱠᱟ ᱫᱚ ᱠᱟᱛᱷᱟ ᱵᱟᱝ ᱦᱟᱯᱮᱱ ᱫᱤᱱ ᱨᱮᱼᱼ ᱧᱮᱞ ᱦᱚᱸ ᱫᱟᱲᱮᱭᱟᱜ-ᱟ ᱥᱮ ᱦᱳᱭ ᱦᱚᱸ ᱫᱟᱲᱮᱭᱟᱜ-ᱟ, ᱟᱵᱚ ᱨᱮᱱ ᱠᱤᱪᱷᱩ ᱜᱟᱱ ᱦᱚᱲ ᱱᱚᱝᱠᱟ ᱠᱚ ᱱᱚᱝᱨᱟᱭᱮᱫ ᱛᱟᱵᱚᱱᱟ ᱠᱟᱱ ᱵᱟᱠᱚ ᱟᱨ ᱠᱤ ᱞᱟᱹᱭ ᱥᱚᱨᱚᱜ ᱵᱚᱱᱟ ᱱᱚᱝᱠᱟ ᱦᱚᱸ ᱦᱳᱭ ᱫᱮᱲᱮᱭᱟᱜ᱾ ᱱᱚᱣᱟ ᱫᱚ ᱟᱵᱚ ᱜᱮ ᱵᱩᱡᱷᱟᱹᱣ ᱫᱚᱨᱠᱟᱨ ᱠᱟᱱᱟ ᱥᱮ ᱟᱵᱚ ᱵᱚᱱ ᱵᱩᱡᱷᱟᱹᱣ ᱫᱟᱲᱮᱭᱟᱠᱚᱣᱟ ᱮᱴᱟᱜ ᱦᱚᱲ᱾ ᱡᱮᱦᱮᱛᱩ ᱟᱵᱚ ᱫᱚᱵᱚᱱ ᱥᱮᱪᱮᱫᱚᱜ ᱠᱟᱱᱟ ᱦᱮᱸ ᱥᱮ?
ᱦᱩᱸ
ᱟᱵᱚ ᱫᱚ ᱵᱩᱡᱷᱟᱹᱣ ᱫᱟᱲᱮᱭᱟᱠᱚᱣᱟ ᱵᱚᱱ ᱢᱤᱫ ᱦᱚᱲ ᱟᱨ ᱢᱤᱫ ᱵᱩᱡᱷᱟᱹᱣ ᱫᱟᱲᱮᱭᱟᱭᱟ ᱡᱮ ᱚᱠᱟ ᱫᱚ ᱵᱟᱹᱲᱤᱡ ᱠᱟᱹᱢᱤ ᱚᱠᱟ ᱫᱚ ᱠᱷᱟᱨᱟᱯ ᱚᱠᱟ ᱫᱚᱢ ᱠᱷᱟᱨᱟᱯᱫᱟ ᱚᱠᱟ ᱫᱚᱢ ᱤᱭᱟᱹᱭᱫᱟ ᱱᱚᱣᱟ ᱠᱚᱵᱚᱱ ᱵᱩᱡᱟᱹᱣ ᱫᱟᱲᱮᱭᱟ ᱡᱮᱞᱮᱠᱟ ᱱᱚᱝᱠᱟ ᱯᱳᱭᱞᱳ ᱛᱮᱫᱚ ᱱᱚᱝᱠᱟ ᱮᱥᱴᱮᱯ ᱦᱟᱛᱟᱣ ᱦᱳᱭᱳᱜ ᱛᱟᱵᱚᱱᱟ ᱟᱛᱳ ᱤᱫᱤ ᱛᱮ ᱦᱳᱭᱳᱜ ᱾ ᱟᱛᱳ ᱨᱮ ᱡᱷᱚᱛᱚ ᱦᱚᱲᱟᱜ ᱜᱮ ᱡᱟᱭᱜᱟ ᱨᱮ ᱢᱮᱱᱟᱜ-ᱟ ᱠᱚᱢ ᱵᱮᱥᱤ᱾ ᱚᱱᱟ ᱠᱚᱢ ᱵᱮᱥᱤ ᱠᱤᱪᱷᱩ ᱴᱟ ᱡᱟᱭᱜᱟ ᱦᱟᱛᱟᱣ ᱠᱟᱛᱮ ᱜᱮ ᱠᱷᱚᱫᱽ ᱢᱟᱸᱫᱮ ᱛᱮᱭᱟᱨ ᱦᱳᱭᱳᱜ ᱛᱟᱢᱟ ᱾ ᱡᱮ ᱱᱤᱡᱮᱨᱟᱜ ᱱᱚᱝᱨᱟ ᱠᱚ ᱫᱚ ᱚᱸᱰᱮ ᱜᱤᱰᱤ ᱦᱳᱭᱳᱜ-ᱟ ᱡᱚᱠᱷᱚᱱ ᱜᱮ ᱯᱮᱨᱮᱡᱚᱜ-ᱟ ᱱᱚᱣᱟ ᱫᱚ ᱫᱷᱚᱨᱟᱣ ᱜᱤᱰᱤ ᱠᱟᱜᱼᱟ ᱱᱚᱜ-ᱚᱭ ᱱᱚᱝᱠᱟ ᱾ ᱥᱤᱥᱴᱮᱢ ᱨᱮ ᱦᱤᱡᱩᱜ ᱦᱳᱭᱳᱜ ᱛᱟᱵᱚ, ᱛᱚ ᱧᱮᱞᱟ ᱵᱤᱱ ᱜᱚᱝᱠᱮ᱾ ᱠᱚᱨᱟᱣ ᱞᱮᱠᱷᱟᱱ ᱱᱤᱡᱮᱨᱟᱜ ᱱᱚᱝᱨᱟ ᱱᱤᱡᱮ ᱴᱷᱮᱡ ᱜᱮ ᱛᱟᱦᱮᱱᱟ ᱥᱮ ᱯᱮᱨᱮᱡ ᱞᱮᱠᱷᱟᱱ ᱚᱱᱟ ᱠᱷᱚᱫᱽ ᱢᱟᱸᱫᱮ ᱫᱚ ᱫᱷᱚᱨᱟᱣ ᱜᱤᱰᱤ ᱦᱳᱭᱳᱜ-ᱟ, ᱚᱥᱩᱵᱤᱫᱟ ᱵᱟᱝ ᱦᱳᱭᱳᱜ-ᱟ᱾ ᱛᱟᱦᱚᱞᱮ ᱱᱚᱝᱠᱟ ᱵᱚᱱ ᱠᱚᱨᱟᱣ ᱢᱟ ᱡᱷᱚᱛᱚ ᱦᱚᱲ ᱜᱮ ᱥᱮ ᱟᱛᱳ ᱠᱚᱨᱮ ᱦᱚᱸ ᱯᱚᱨᱤᱥᱼᱼ ᱯᱚᱨᱤᱵᱮᱥ ᱯᱚᱨᱤᱥᱠᱟᱨ ᱯᱚᱨᱤᱪᱷᱚᱱᱱᱚ ᱛᱟᱦᱮᱱ ᱛᱟᱵᱚᱱᱟ᱾ ᱚᱥᱩᱵᱤᱫᱷᱟ ᱫᱚ ᱵᱟᱝ ᱦᱳᱭᱳᱜᱼᱟ ᱟᱥᱟᱭ ᱫᱟᱞᱤᱧ, ᱛᱚ ᱼᱼ ᱱᱚᱜ-ᱚᱭ ᱱᱚᱝᱠᱟ ᱠᱚᱨᱟᱣ ᱦᱳᱭᱳᱜ ᱛᱟᱵᱚᱱᱟ ᱟᱛᱳ ᱠᱚᱨᱮᱜ ᱫᱚ। ᱟᱨ ᱡᱟᱦᱟᱸᱭ ᱠᱚ ᱵᱟᱝ ᱠᱚ ᱵᱩᱡᱷᱟᱹᱣᱮᱫ ᱛᱟᱵᱚᱱᱟ, ᱩᱱᱠᱩ ᱵᱩᱡᱷᱟᱹᱣ ᱦᱚᱪᱚ ᱠᱚ ᱦᱳᱭᱳᱜ ᱛᱟᱵᱚᱱᱟ। ᱟᱵᱚ ᱫᱚᱵᱚᱱ ᱥᱮᱪᱮᱫᱚᱜ ᱠᱟᱱᱟ ᱥᱮ ᱟᱵᱚ ᱜᱮᱵᱚᱱ ᱵᱩᱡᱷᱟᱹᱣ ᱦᱚᱪᱚ ᱫᱟᱲᱮᱭᱟᱠᱚᱣᱟ, ᱡᱮ ᱢᱤᱫ ᱦᱚᱲ ᱼᱼ ᱡᱩᱫᱤ ᱵᱟᱹᱲᱤᱡ ᱰᱟᱦᱟᱨ ᱛᱮ ᱛᱟᱲᱟᱢ ᱫᱟᱭ, ᱟᱵᱚ ᱜᱮᱵᱚᱱ ᱵᱩᱡᱷᱟᱹᱣ ᱦᱚᱪᱚ ᱫᱟᱲᱮᱭᱟᱭᱟ, ᱡᱮ ᱼᱼ ᱵᱷᱟᱜᱤ ᱰᱟᱦᱟᱨ ᱫᱚ ᱚᱠᱟ ᱠᱟᱱᱟ? ᱥᱮ ᱢᱚᱡᱽ ᱛᱮ, ᱱᱟᱯᱟᱭ ᱛᱮ, ᱦᱟᱨᱟ ᱵᱩᱨᱩ ᱞᱟᱹᱜᱤᱫ ᱚᱠᱟ ᱰᱟᱦᱟᱨ ᱵᱟᱪᱷᱱᱟᱣ ᱫᱚᱨᱠᱟᱨ। ᱱᱚᱣᱟ ᱠᱚ ᱫᱚ, ᱟᱨᱠᱤ, ᱥᱮᱪᱮᱫᱚᱜ ᱠᱟᱱᱟ ᱠᱚ ᱡᱟᱦᱟᱸᱭ ᱮᱰᱩᱠᱮᱴᱮᱴᱚᱜ ᱠᱟᱱᱟ ᱠᱚ ᱡᱟᱦᱟᱸᱭ, ᱩᱱᱠᱩ ᱦᱚᱲ ᱜᱮ ᱠᱚ ᱞᱟᱹᱭ ᱦᱚᱪᱚ ᱥᱮ ᱵᱩᱡᱷᱟᱹᱣ ᱦᱚᱪᱚ ᱫᱟᱲᱮᱭᱟ ᱫᱟᱲᱮᱭᱟᱭᱟ ᱠᱚ ᱟᱨ ᱢᱤᱫ, ᱡᱟᱦᱟᱸᱭ ᱵᱟᱝᱵᱚᱱ ᱥᱤᱠᱷᱱᱟᱹᱛ ᱠᱟᱱᱟ ᱩᱱᱠᱩ ᱫᱚ ᱵᱟᱵᱚᱱ ᱵᱩᱡᱷᱟᱹᱣ ᱫᱟᱲᱮᱭᱟᱜᱼᱟ, ᱟᱵᱚᱱ ᱵᱩᱡᱷᱟᱹᱣ ᱞᱟᱹᱜᱤᱫ ᱵᱚᱛᱚᱨᱚᱜ-ᱟ ᱟᱵᱚᱱ ᱥᱮ, ᱤᱱᱟᱹᱜ ᱠᱟᱜ ᱟᱵᱤᱱ ᱵᱤᱱ ᱧᱮᱞᱟ ᱡᱟᱦᱟᱸᱭ ᱵᱟᱝᱠᱚ ᱥᱮᱪᱮᱫ ᱠᱟᱱᱟ, ᱩᱱᱠᱩ ᱫᱚ ᱠᱟᱹᱴᱤᱡ ᱮᱴᱮᱡᱽ ᱠᱚᱦᱚᱸ ᱫᱮᱡ ᱠᱚᱨᱮᱜ ᱠᱚ ᱵᱚᱛᱚᱨᱚᱜᱼᱟ, ᱡᱟᱦᱟᱸᱱᱟᱜ ᱞᱟᱹᱭ ᱠᱚᱦᱚᱸ ᱠᱟᱹᱴᱤᱡ ᱦᱚᱲ ᱠᱚ ᱵᱩᱡᱷᱟᱹᱣ ᱠᱚᱦᱚᱸ ᱟᱫᱚ ᱠᱟᱹᱴᱤᱡ ᱠᱚ ᱵᱚᱛᱚᱨ ᱧᱚᱜᱚᱼᱟ, ᱞᱮᱭᱟᱠᱚ ᱪᱮᱫ ᱢᱮᱱᱛᱮ ᱪᱮᱫ ᱞᱤᱧ ᱞᱟᱹᱭ ᱜᱚᱫ ᱠᱟᱜ, ᱚᱱᱟᱜᱮ ᱟᱨᱠᱤ ᱵᱚᱛᱚᱨᱚᱜᱼᱚ ᱠᱚ ᱛᱚ ᱡᱫᱤ ᱱᱚᱣᱟ ᱠᱚ ᱥᱚᱵ ᱚᱵᱚᱥᱥᱳᱭ ᱞᱟᱹᱭ ᱫᱚᱨᱠᱟᱨ ᱠᱟᱱᱟ। ᱥᱚᱦᱚᱨ ᱵᱟᱡᱟᱨ ᱮᱞᱟᱠᱟ ᱨᱮᱱ ᱦᱚᱲ ᱠᱚ ᱩᱱᱠᱩ ᱦᱚᱸ ᱞᱟᱹᱭ ᱫᱚᱨᱠᱟᱨ। ᱮᱵᱚᱝ
ᱦᱳᱭ, ᱟᱹᱰᱤ ᱟᱹᱰᱤ ᱟᱹᱰᱤ ᱟᱹᱰᱤ ᱜᱮ ᱱᱟᱯᱟᱭ ᱠᱟᱛᱷᱟ ᱥᱮ ᱫᱟᱢᱟᱱ ᱠᱟ ᱠᱟᱛᱷᱟ ᱵᱤᱱ ᱞᱟᱹᱭ ᱠᱮᱫᱟ ᱟᱵᱤᱱ ᱡᱟᱦᱟᱸ ᱠᱚᱵᱤᱱ ᱞᱟᱹᱭ ᱠᱮᱫᱟ ᱟᱹᱰᱤ ᱢᱤᱫᱴᱟᱝ ᱫᱟᱢᱟᱱ ᱠᱟᱛᱷᱟ ᱵᱤᱱ ᱞᱟᱹᱭ ᱠᱮᱫᱟ ᱢᱟᱱᱮ ᱚᱱᱠᱟ ᱡᱩᱫᱤ ᱡᱷᱚᱛᱚ ᱢᱟᱱᱮ ᱟᱵᱚ ᱡᱟᱦᱟᱸᱭ ᱡᱮᱱᱟᱨᱮᱥᱚᱱ ᱢᱮᱱᱟᱜ ᱵᱚᱱᱟ ᱦᱮᱸᱥᱮ ᱡᱷᱚᱛᱚ ᱦᱚᱲ ᱡᱩᱫᱤ ᱤᱱᱠᱟᱹ ᱠᱚ ᱪᱤᱱᱛᱟᱹᱭᱟ ᱥᱮ ᱢᱟᱱᱮ ᱟᱠᱚ ᱦᱚᱲ ᱫᱚ ᱵᱩᱡᱷᱟᱹᱣ ᱵᱟᱝ ᱞᱟᱜᱟᱜᱼᱟ ᱱᱤ ᱡᱮ ᱚᱲᱟᱜ ᱨᱮᱱ ᱦᱚᱲ ᱱᱤᱡᱮ ᱵᱩᱡᱷᱟᱹᱣ ᱠᱚ ᱦᱩᱭᱩᱜᱼᱟ, ᱛᱟᱦᱟᱞᱮ ᱠᱷᱟᱱ ᱱᱤᱛᱚᱜ ᱟᱛᱩ ᱨᱮ ᱥᱟᱵ ᱠᱟᱜ ᱢᱮ ᱠᱚᱢ ᱵᱤᱥᱤ ᱡᱷᱚᱛ ᱨᱮᱱ ᱜᱤᱫᱟᱹᱨ ᱯᱤᱫᱟᱹᱨ ᱫᱚ ᱢᱮᱱᱟᱜ ᱠᱚ ᱡᱷᱚᱛᱚ ᱜᱮ ᱞᱟᱴᱷᱩ ᱞᱟᱴᱷᱩ ᱠᱚ ᱦᱟᱨᱟ ᱠᱟᱱ ᱜᱮᱭᱟ ᱵᱟᱝ ᱥᱮ?
ᱚᱵᱚᱥᱥᱳᱭ ᱚᱵᱚᱥᱥᱳᱭ।
ᱩᱱᱠᱩ ᱠᱤ ᱱᱤᱡᱮᱨ ᱚᱲᱟᱜ ᱦᱚᱲ ᱜᱮ ᱡᱩᱫᱤ ᱵᱩᱡᱷᱟᱹᱣ ᱠᱚᱣᱟ, ᱡᱮᱢᱤᱫᱴᱷᱮᱱ ᱡᱚᱵᱨᱟ ᱫᱚ ᱱᱚᱰᱮ ᱫᱚᱦᱚ ᱡᱟᱣᱟᱭ ᱯᱮ ᱟᱨ ᱚᱱᱛᱮ ᱤᱫᱤ ᱠᱟᱛᱮ ᱨᱟᱯᱟᱜ ᱦᱚᱴᱚ ᱠᱟᱜ ᱯᱮ। ᱥᱮ ᱟᱵᱚᱣᱟᱜ ᱢᱟᱱᱮ ᱵᱟᱲᱜᱮ ᱡᱷᱟᱲ ᱜᱮ ᱠᱚ ᱢᱮᱱᱟᱜ ᱜᱮᱭᱟ ᱚᱱᱟ ᱠᱚ ᱤᱫᱤ ᱠᱟᱛᱮ ᱨᱟᱯᱟᱜ ᱜᱤᱰᱤ ᱦᱚᱴᱚ ᱠᱟᱜ ᱯᱮ।
ᱚᱵᱚᱥᱥᱳᱭ। ᱱᱚᱝᱠᱟ ᱜᱮ ᱠᱚᱨᱟᱣ ᱞᱮᱠᱷᱟᱱ ᱵᱷᱟᱜᱮᱼᱟ ᱰᱩᱢᱽ ᱠᱮᱫᱟ ᱵᱮᱱ? ᱱᱚᱝᱠᱟ ᱱᱚᱝᱠᱟ ᱜᱮ ᱠᱚᱨᱟᱣ ᱞᱮᱠᱷᱟᱱ ᱵᱷᱟᱜᱮ।
ᱦᱚᱲ ᱵᱩᱡᱷᱟᱹᱣ ᱠᱚᱛᱮ ᱜᱮᱞᱮ, ᱟᱵᱚ ᱥᱟᱱᱛᱟᱲ ᱜᱮ ᱡᱷᱚᱛᱚ ᱠᱷᱚᱱ ᱡᱟᱦᱟᱸ ᱞᱟᱹᱭ ᱞᱮᱠᱷᱟᱱ ᱠᱷᱟᱨᱟᱯᱚᱜᱼᱟ ᱦᱳᱭ ᱛᱚ ᱠᱟᱹᱴᱤᱡ। ᱟᱵᱚ ᱢᱟᱱᱮ ᱟᱹᱰᱤ ᱡᱟᱥ ᱛᱤ ᱰᱚᱱ ᱛᱟᱭᱚᱢ ᱠᱟᱱᱟ ᱟᱵᱚ ᱚᱱᱮ ᱡᱟᱦᱟᱸ ᱥᱤᱠᱷᱱᱟᱹᱛ ᱠᱷᱟᱹᱛᱤᱨ ᱡᱟᱦᱟᱸ ᱢᱟᱱᱮ ᱢᱚᱱᱮ ᱵᱷᱤᱛᱤᱨ ᱨᱮ ᱡᱟᱦᱟᱸ ᱢᱤᱫᱴᱮᱱ ᱪᱤᱱᱛᱟᱹ ᱵᱷᱟᱵᱱᱟ ᱦᱮᱸᱱᱟᱜ ᱛᱟᱵᱚᱱᱟ, ᱢᱟᱱᱮ ᱢᱤᱫᱴᱮᱱ ᱦᱚᱲ ᱢᱤᱫᱴᱟᱝ ᱠᱟᱛᱷᱟ ᱢᱮ ᱢᱮᱛᱟᱭᱟ ᱩᱱᱤ ᱚᱱᱟ ᱨᱮᱱᱟᱜ ᱵᱟᱹᱲᱤᱡ ᱚᱨᱥᱚᱝ ᱮ ᱩᱰᱩᱠᱟ, ᱚᱱᱮ ᱵᱟᱹᱲᱤᱡ ᱵᱟᱹᱲᱤᱡ ᱜᱮᱭ ᱯᱟᱸᱡᱟᱭᱟ, ᱢᱟᱱᱮ ᱢᱤᱫᱴᱮᱱ ᱠᱟᱛᱷᱟᱢ ᱢᱮᱛᱟ ᱫᱮ ᱠᱷᱟᱱ ᱩᱱᱤ ᱦᱚᱭᱛᱳ ᱨᱟᱹᱜᱤᱭᱮᱱᱟᱭ ᱦᱳᱭ ᱱᱩᱭ ᱱᱚᱝᱠᱟᱟᱭ ᱢᱮᱛᱟ ᱫᱤᱧᱟᱭ ᱱᱚᱰᱮ ᱡᱚᱵᱽᱨᱟ ᱜᱤᱰᱤ ᱛᱮ ᱮᱜᱮᱨ ᱠᱤᱫᱤᱧᱟᱭ ᱥᱮ ᱱᱚᱝᱠᱟ ᱠᱤᱫᱤᱧᱟᱭ ᱦᱟᱝᱜᱟ ᱠᱤᱫᱤᱧᱟᱭ, ᱥᱮ ᱠᱚᱛᱚ ᱨᱚᱠᱚᱢ ᱢᱤᱫᱴᱟᱝ ᱠᱟᱛᱷᱟᱭ ᱪᱤᱱᱛᱟᱹᱭᱟ। ᱢᱮᱱᱠᱷᱟᱱ ᱱᱤᱡᱮᱨ ᱚᱲᱟᱜ ᱨᱮᱱ ᱜᱤᱫᱽᱨᱟᱹᱭ ᱡᱩᱫᱤ ᱤᱡᱮ ᱢᱤᱫᱴᱮᱱᱮ ᱵᱩᱡᱷᱟᱹᱣ ᱮᱭᱟ ᱛᱟᱦᱟᱞᱮ ᱚᱱᱟ ᱢᱤᱫᱴᱟᱝ ᱠᱷᱟᱨᱟᱯ ᱫᱚ ᱵᱟᱝ ᱦᱩᱭᱩᱜᱼᱟ।
ᱦᱳᱭ ᱦᱳᱭ, ᱟᱹᱰᱤ ᱡᱚᱛᱷᱟᱛ ᱠᱟᱛᱷᱟ ᱵᱤᱱ ᱞᱟᱹᱭ ᱠᱮᱫᱟ ᱟᱹᱵᱤᱱ।
ᱱᱚᱜᱼᱚᱭ ᱱᱚᱝᱠᱟ ᱵᱚᱱ ᱠᱟᱨᱟᱣ ᱢᱟ ᱟᱵᱚ ᱫᱚ ᱟᱹᱰᱤ ᱟᱨᱠᱤ ᱞᱟᱦᱟᱱᱛᱤ ᱰᱟᱦᱟᱨ ᱦᱚᱸ ᱦᱩᱭᱩᱜ ᱛᱟᱵᱚᱱᱟ ᱵᱩᱪ ᱠᱮᱫᱟᱵᱤᱱ? ᱢᱟᱱᱮ ᱟᱵᱚ ᱡᱮ ᱧᱮᱞ ᱵᱤᱱ ᱟᱵᱚ ᱞᱟᱭᱚᱝ ᱥᱟᱶᱛᱮ ᱛᱤᱱᱟᱹᱜ ᱜᱟᱛᱮ ᱢᱮᱱᱟᱜ ᱵᱚᱱᱟ ᱡᱮ ᱞᱟᱭᱚᱝ ᱟᱨ ᱡᱟᱦᱟᱸ ᱫᱟᱨᱮ ᱠᱚ
ᱩᱱᱤ ᱛᱤᱱᱟᱹᱜ ᱟᱵᱚ ᱟᱨᱠᱤ ᱚᱠᱥᱤᱡᱮᱱ ᱮ ᱮᱢᱟᱵᱚᱱ ᱠᱟᱱᱟ ᱥᱮ ᱟᱵᱚ ᱠᱚ ᱠᱟᱨᱵᱚᱱᱰᱟᱭ ᱚᱠᱥᱟᱭᱤᱰ ᱵᱚᱱ ᱮᱢᱟᱭ ᱠᱟᱱᱟ ᱡᱮ ᱟᱵᱚ ᱢᱤᱫᱴᱟᱝ ᱜᱟᱛᱮ ᱥᱟᱹᱜᱟᱹᱭ ᱢᱮᱱᱟᱜ ᱛᱟᱵᱚᱱᱟ ᱥᱮ, ᱱᱚᱣᱟ ᱫᱚ ᱱᱚᱝᱠᱟ ᱜᱮ ᱛᱟᱦᱮᱸᱱᱟ, ᱟᱵᱟᱨ ᱛᱟᱦᱮᱱᱟ ᱱᱮᱛᱟᱨ ᱧᱮᱞᱚᱜ ᱠᱟᱱᱟ ᱪᱮᱫ ᱞᱟᱭ ᱵᱤᱱ ᱥᱮ ᱡᱟᱦᱟᱸ ᱮᱠᱛᱟᱹᱲᱤ ᱠᱚ ᱦᱩᱭᱩᱜ ᱠᱟᱱᱟ ᱾ ᱚᱱᱟ ᱠᱚᱨᱮ ᱱᱟᱜ ᱟᱹᱰᱤ ᱯᱚᱨᱤᱢᱟᱱ ᱛᱮ ᱵᱟᱹᱲᱛᱤ ᱪᱟᱞᱟᱜ ᱟᱨ ᱟᱵᱚ ᱢᱟ ᱠᱤᱪᱷᱩ ᱠᱤᱪᱷᱩ ᱦᱚᱲ ᱢᱮᱱᱟᱜ ᱠᱚᱛᱟ ᱵᱚᱱᱟ ᱩᱱᱠᱩ ᱢᱟ ᱫᱟᱨᱮ ᱠᱚᱼᱠᱚ ᱢᱟᱜ ᱫᱟ ᱾ ᱛᱚ ᱚᱱᱤᱡᱮ ᱡᱟᱦᱟᱸ ᱠᱟᱨᱵᱚᱱᱰᱟᱭ ᱚᱠᱥᱟᱭᱤᱰ ᱦᱤᱡᱩᱜ ᱠᱟᱱᱟ ᱚᱱᱟ ᱠᱷᱚᱱ ᱟᱫᱚ ᱫᱟᱨᱮ ᱡᱮ ᱠᱚᱢᱚᱜ ᱠᱟᱱᱟ ᱟᱫᱚ ᱫᱟᱨᱮ ᱦᱚᱸ ᱦᱟᱛᱟᱣ ᱵᱟᱝᱠᱚ ᱫᱟᱨᱮᱭᱟ ᱠᱟᱱᱟ᱾ ᱢᱤᱫᱴᱟᱝ ᱫᱟᱨᱮ ᱡᱟᱦᱟᱸ ᱛᱤᱱᱟᱹᱜ ᱯᱚᱨᱤᱢᱟᱱ ᱠᱟᱨᱵᱚᱱᱰᱟᱭ ᱚᱠᱥᱟᱭᱤᱰ ᱮ ᱦᱟᱛᱟᱣ ᱫᱟᱲᱮᱭᱟᱜᱼᱟ ᱩᱱᱤ ᱫᱚ ᱩᱱᱟᱹᱜ ᱜᱮᱭ ᱦᱟᱛᱟᱣᱼᱟ ᱾ ᱵᱮᱥᱤ ᱫᱚ ᱵᱟᱭ ᱦᱟᱛᱟᱣ-ᱟ ᱟᱵᱚ ᱡᱮᱞᱮᱠᱟ ᱟᱵᱚ ᱡᱟᱦᱟᱸ ᱛᱤᱱᱟᱹᱜ ᱵᱚᱱ ᱡᱚᱢ ᱫᱟᱲᱮᱭᱟᱜ-ᱟ ᱩᱱᱟᱜ ᱜᱮᱵᱚᱱ ᱡᱚ- ᱡᱚᱢᱟᱣ ᱞᱮᱠᱷᱟᱱ ᱡᱟᱹᱥᱛᱤ ᱥᱮ ᱵᱟᱲᱛᱤ ᱫᱚ ᱵᱚᱝ ᱵᱚᱱ ᱡᱚᱢ ᱫᱟᱨᱮ ᱠᱮᱭᱟ ᱵᱩᱡᱽ ᱠᱮᱫᱟ ᱵᱤᱱ᱾ ᱛᱳ ᱱᱚᱜ-ᱚᱭ ᱱᱚᱝᱠᱟ ᱱᱟᱜ ᱜᱮ ᱟᱨᱠᱤ ᱥᱚᱢᱚᱥᱟ ᱠᱚ ᱧᱮᱞᱚᱜ ᱠᱟᱱᱟ᱾ ᱛᱚ ᱱᱚᱣᱟ ᱠᱚᱫᱚ ᱫᱚᱨᱠᱟᱨ ᱡᱮ ᱫᱟᱨᱮ ᱠᱚ ᱢᱟᱜ ᱫᱚ ᱵᱟᱝ ᱴᱷᱤᱠᱟ ᱩᱪᱤᱛ ᱢᱤᱫ ᱴᱟᱝ ᱩᱛᱟᱹᱨ ᱫᱚ᱾
ᱢᱤᱫᱴᱟᱝ ᱟᱞᱤᱧᱟᱜ ᱛᱮ ᱞᱟᱹᱭ ᱛᱮ ᱢᱤᱫᱴᱟᱝ ᱠᱟᱛᱷᱟ ᱞᱟᱹᱭ ᱟᱞᱤᱧ ᱢᱟᱱᱮ ᱥᱚᱵ-ᱥᱚᱢᱚᱭ ᱛᱚ ᱞᱟᱹᱠᱛᱤ ᱞᱟᱹᱜᱤᱫ ᱫᱟᱨᱮ ᱵᱚᱱ ᱢᱟᱜ- ᱮᱫᱟ ᱵᱚᱱ ᱴᱷᱤᱠ ᱜᱮ ᱦᱮᱸ ᱚᱲᱟᱜ ᱡᱟᱦᱟᱸ ᱱᱟᱜ ᱚᱲᱟᱜ ᱵᱮᱱᱟᱣ ᱥᱮ ᱡᱟᱦᱟᱸ ᱱᱟᱜ ᱪᱤᱠᱟᱹᱭ ᱞᱟᱹᱜᱤᱫ ᱚᱲᱟᱜ ᱫᱟᱨᱮ ᱢᱟᱜ ᱞᱟᱹᱠᱛᱤᱜ ᱜᱮᱭᱟ ᱚᱵᱚᱥ-
ᱦᱳᱭ ᱦᱳᱭ ᱮᱯᱚᱨ ᱦᱮᱸ᱾ ᱮᱯᱚᱨ ᱚᱱᱟ ᱚᱱᱟ ᱛᱟᱭᱚᱢ ᱢᱤᱫᱴᱟᱝ ᱫᱟᱨᱮ ᱵᱟᱹᱭᱥᱟᱹᱣ ᱫᱚᱨᱠᱟᱨ ᱵᱩᱡᱽ ᱠᱮᱫᱟ ᱵᱤᱱ ᱛᱚ ᱞᱮ ᱫᱟᱞᱤᱧ ᱚᱱᱟ- ᱛᱟᱭᱚᱢ ᱡᱮᱱᱚ ᱢᱤᱫᱴᱟᱝ ᱠᱷᱚᱱ ᱵᱟᱨᱭᱟ ᱫᱟᱨᱮ ᱫᱚ ᱚᱵᱚᱥᱳᱭ ᱵᱟᱹᱭᱥᱟᱹᱣ ᱥᱮ ᱨᱚᱦᱚᱭ ᱫᱚᱨᱠᱟᱨ ᱵᱩᱡᱽ ᱠᱮᱫᱟ ᱵᱤᱱ᱾
ᱢᱮᱫᱴᱮᱱ ᱫᱟᱨᱮ ᱵᱚᱫᱚᱞ ᱛᱮ ᱟᱨ ᱵᱟᱨᱭᱟ, ᱯᱮᱭᱟ ᱫᱟᱨᱮᱢ ᱨᱚᱦᱚᱭ ᱠᱮᱫᱟ᱾ ᱛᱟᱦᱚᱞᱮ ᱤᱱᱟᱹ ᱛᱚ ᱛᱟᱦᱚᱞᱮ ᱚᱱᱮ- ᱛᱟᱦᱚᱞᱮ ᱡᱚᱫᱤ ᱡᱷᱚᱛᱚ ᱫᱟᱨᱮ ᱜᱮᱵᱚᱱ ᱢᱟᱜ ᱪᱟᱵᱟᱭᱟ᱾ ᱛᱟᱦᱚᱞᱮ ᱟᱫᱚ ᱵᱷᱚᱵᱤᱥᱚᱛ ᱨᱮ ᱵᱚᱱ ᱧᱟᱢ-ᱟ ᱚᱠᱟᱨᱮ? ᱥᱮ ᱚᱠᱟ ᱠᱷᱚᱱ ᱜᱮ ᱫᱮᱜᱭᱟᱜ-ᱟ?
ᱚᱵᱚᱥᱳᱭ ᱚᱵᱚᱥᱳᱭ᱾
ᱫᱟᱨᱮ ᱡᱮᱢᱚᱱ ᱢᱟᱜ ᱫᱟᱵᱚᱱ ᱱᱤᱝᱠᱟ ᱜᱮ ᱨᱚᱦᱚᱭ ᱦᱚᱸ ᱢᱤᱫᱴᱮᱱ ᱫᱚᱨᱠᱟᱨ ᱠᱟᱱᱟ᱾
ᱦᱳᱭ ᱱᱚᱣᱟ ᱫᱚ ᱠᱟᱨᱠᱟᱨ ᱠᱟᱱ ᱜᱮᱭᱟ᱾
ᱩᱭᱦᱟᱹᱨ ᱵᱷᱟᱵᱱᱟ ᱥᱮ ᱫᱟᱨᱮ ᱠᱚ ᱵᱚᱱ ᱨᱚᱦᱚᱭ-ᱟ᱾ ᱛᱟᱦᱚᱞᱮ ᱟᱵᱚᱱᱟᱜ ᱥᱟᱪᱟᱨ ᱦᱚᱸ ᱵᱷᱟᱞᱮ ᱛᱟᱦᱮᱱ ᱢᱟ᱾ ᱟᱨ ᱡᱟᱦᱟᱸ ᱱᱚᱛᱮ ᱟᱵᱚ ᱞᱟᱭᱚᱝ ᱵᱟᱹᱲᱤᱡ ᱚᱜ ᱠᱟᱱᱟ ᱡᱟᱦᱟᱸ ᱚᱱᱟ ᱜᱞᱳᱵᱟᱞ ᱳᱟᱨᱤᱝ ᱵᱟᱹᱲᱛᱤᱜ ᱠᱟᱱᱟ ᱚᱱᱮ ᱡᱟᱦᱟᱸ ᱥᱳᱥᱱᱮᱱᱡᱟ ᱠᱚ ᱢᱮᱛᱟᱜ ᱠᱟᱱᱟ᱾ ᱚᱛ ᱞᱚᱞᱚᱜ ᱠᱟᱱᱟ ᱦᱮᱸᱥᱮ ᱚᱱᱟ ᱫᱚ ᱮᱠᱫᱚᱢ ᱜᱮ ᱠᱚᱢᱚᱜ-ᱟ ᱢᱟᱱᱮ ᱫᱟᱨᱮ ᱤᱭᱟᱹ ᱠᱚ ᱛᱟᱦᱮᱸ ᱞᱮᱱᱠᱷᱟᱱ ᱥᱮ ᱩᱢᱩᱞ ᱡᱟᱭᱜᱟ ᱦᱩᱭᱩᱜ-ᱟ, ᱟᱨ ᱱᱚᱛᱮ ᱥᱤᱛᱩᱝ ᱵᱟᱹᱲᱛᱤ ᱞᱮᱱᱠᱷᱟᱱ ᱡᱟᱦᱟᱸ ᱞᱮᱠᱟ ᱜᱚᱨᱚᱢ ᱫᱤᱱ ᱥᱤᱛᱩᱝ ᱠᱚ ᱵᱟᱹᱲᱛᱤᱜ ᱠᱟᱱᱟ ᱱᱚᱛᱮ ᱡᱟᱦᱟᱸ ᱯᱚᱛᱮᱠ ᱜᱮ ᱦᱟᱱᱮ ᱪᱚᱞᱤᱥ ᱦᱟᱱᱮ ᱯᱚᱱᱪᱟᱥ ᱯᱚᱱᱪᱟᱥ ᱫᱷᱟᱹᱵᱤᱡ ᱯᱩᱨᱟᱹ ᱪᱟᱞᱟᱣ ᱤᱫᱤ ᱠᱟᱱᱟ ᱛᱚᱦᱚᱞᱮ ᱤᱱᱠᱟᱹ ᱚᱱᱮ ᱠᱷᱚᱱ ᱦᱚᱸ ᱠᱟᱹᱴᱤᱡ ᱤᱭᱟᱹ ᱵᱚᱱ ᱛᱟᱦᱮᱱᱟ ᱥᱟᱦᱟ ᱨᱮᱵᱚᱱ ᱛᱟᱦᱮᱱᱟ᱾
ᱦᱳᱭ ᱱᱚᱣᱟ ᱠᱚᱫᱚ ᱱᱚᱣᱟ ᱫᱟᱨᱮ ᱥᱮ ᱱᱚᱣᱟ ᱯᱷᱮᱠᱴᱟᱨᱤ ᱠᱚ ᱡᱟᱹᱥᱛᱤᱜ ᱠᱟᱱ ᱠᱷᱟᱹᱛᱤᱨ ᱜᱮ ᱱᱚᱝᱠᱟᱱ ᱫᱤᱱ ᱫᱚ ᱟᱵᱚ ᱧᱮᱞ ᱦᱩᱭᱩᱜ ᱠᱟᱱ ᱛᱟᱵᱚᱱᱟ᱾
ᱛᱚ ᱟᱞᱤᱧᱟᱜ ᱢᱮᱱᱛᱮ ᱫᱚ ᱡᱮᱱᱚ ᱱᱚᱝᱠᱟ ᱡᱮᱱᱚ ᱵᱟᱝ ᱦᱳᱭᱳᱜ ᱢᱟ᱾ ᱦᱩᱭ ᱨᱮᱦᱚᱸ ᱡᱮᱱᱚ ᱟᱵᱚ ᱟᱵᱚ ᱛᱮᱵᱚᱱ ᱥᱩᱫᱷᱨᱟᱹᱣ ᱢᱟ᱾ ᱛᱚ ᱟᱹᱵᱤᱱ ᱦᱚᱸ ᱟᱹᱰᱤ ᱫᱟᱢᱟᱱ ᱫᱟᱢᱟᱱ ᱠᱟᱛᱷᱟ ᱜᱮᱵᱤᱱ ᱞᱟᱹᱭ ᱥᱚᱫᱚᱨᱟᱜ ᱞᱤᱧᱟᱹ᱾ ᱟᱹᱞᱤᱧ ᱦᱚᱸ ᱥᱮ ᱟᱹᱞᱤᱧ ᱦᱚᱸ ᱠᱚᱢ ᱵᱮᱥᱤ ᱠᱤᱪᱷᱩ ᱠᱟᱛᱷᱟ ᱫᱚᱞᱤᱧ ᱞᱟᱹᱭᱟᱜ ᱵᱤᱱᱟ ᱛᱳ ᱤᱧ ᱟᱜ ᱞᱟᱹᱭ ᱫᱚ ᱱᱚᱝᱠᱟ ᱜᱮ ᱡᱮᱱᱚ᱾ ᱟᱞᱟᱝ ᱡᱟᱦᱟᱸ ᱠᱚᱞᱟᱝ ᱜᱟᱞᱢᱟᱨᱟᱣᱱᱟ ᱟᱨ ᱠᱚ ᱢᱚᱬᱮ ᱦᱚᱲ ᱴᱷᱮᱱ ᱪᱟᱞᱟᱣ ᱦᱚᱪᱚᱱ, ᱜᱮᱞ ᱦᱚᱲ ᱴᱷᱮᱱ ᱪᱟᱞᱟᱣ ᱦᱚᱪᱚᱱ ᱩᱱᱠᱩ ᱦᱚᱸ ᱮᱴᱟᱜ ᱦᱚᱲ ᱠᱚ ᱢᱮᱛᱟ ᱠᱚᱣᱟ ᱱᱚᱝᱠᱟ ᱱᱚᱝᱠᱟ ᱛᱮ ᱟᱨᱠᱤ ᱡᱮᱱᱚ ᱟᱵᱚᱣᱟᱜ ᱡᱷᱚᱛᱚᱢ ᱦᱚᱲᱟᱜ ᱠᱟᱛᱷᱟ ᱠᱚ ᱥᱮ ᱢᱟᱹᱱᱢᱤ ᱠᱚᱣᱟᱜ ᱠᱟᱛᱷᱟ ᱠᱚ ᱡᱮᱱᱚ ᱪᱷᱩᱲᱤᱭᱟᱹᱣ ᱪᱟᱞᱟᱜ ᱢᱟ ᱛᱟᱛᱮ ᱟᱵᱚ ᱛᱤᱱᱟᱹᱜ ᱴᱚᱴᱷᱟᱨ ᱨᱮᱱ ᱢᱟᱹᱱᱢᱤ ᱢᱮᱱᱟᱜ ᱵᱚᱱᱟ ᱡᱷᱚᱛᱚ ᱦᱚᱲ ᱡᱮᱱᱚ ᱠᱚ ᱵᱩᱡᱽ ᱢᱟ᱾ ᱠᱤᱪᱷᱩ ᱦᱚᱲ ᱫᱚ ᱵᱩᱡᱽ ᱜᱮᱭᱟ ᱠᱚ ᱠᱤᱪᱷᱩ ᱦᱚᱲ ᱫᱚ ᱵᱟᱝ ᱠᱚ ᱵᱩᱡᱮᱫ ᱛᱟᱵᱚᱱᱟ ᱛᱚ᱾ ᱩᱱᱠᱩ ᱵᱩᱡᱽ ᱦᱚᱪᱚ ᱜᱮ ᱟᱵᱚᱣᱟᱜ ᱟᱹᱜᱤᱵᱟᱨ ᱥᱮ ᱛᱮᱫ ᱫᱟᱭᱤᱛᱚ ᱠᱟᱱ ᱛᱟᱵᱚᱱᱟ᱾
ᱱᱚᱣᱟ ᱞᱟᱹᱜᱤᱫ ᱜᱮᱵᱚᱱ ᱥᱮᱪ-
ᱟᱪᱪᱷᱟ᱾ ᱛᱟᱦᱚᱞᱮ ᱢᱤᱫᱴᱟᱝ ᱠᱟᱛᱷᱟᱞᱤᱧ ᱠᱩᱞᱤᱭᱮᱫ ᱵᱮᱱᱟ ᱱᱚᱣᱟ ᱡᱟᱦᱟᱸ ᱵᱚᱱ ᱠᱟᱹᱢᱤᱭ ᱮᱫᱟ ᱚᱱᱟ ᱠᱟᱹᱢᱤ ᱠᱷᱚᱱ ᱫᱚ ᱛᱤᱱᱟᱹᱜ ᱫᱤᱱ ᱠᱷᱚᱱ ᱞᱟᱦᱟ ᱠᱷᱚᱱ ᱢᱟᱱᱮ ᱡᱚᱯᱲᱟᱣ ᱦᱮᱱᱟᱜ ᱵᱮᱱᱟ ᱛᱟᱦᱚᱞᱮ?
ᱞᱟᱦᱟ ᱠᱷᱚᱱ ᱫᱚ ᱵᱟᱹᱱᱩᱜ ᱞᱤᱧᱟᱹ ᱟᱹᱞᱤᱧ ᱦᱚ ᱱᱟᱣᱟ ᱜᱮ ᱠᱟᱱᱟᱞᱤᱧ ᱵᱩᱪ ᱠᱮᱫᱟ ᱵᱤᱱ᱾
ᱩᱱᱠᱩ ᱡᱟᱦᱟᱸᱭ ᱜᱚᱝᱠᱮ ᱠᱚ ᱱᱚᱣᱟ ᱪᱮᱛᱟᱱ ᱨᱮ ᱢᱮᱱᱟᱜ ᱠᱚᱣᱟ ᱢᱟᱨᱟᱝ ᱢᱟᱨᱟᱝ ᱜᱚᱝᱠᱮ ᱠᱚ ᱩᱱᱠᱩ ᱥᱟᱭ ᱥᱟᱭ ᱥᱟᱨᱦᱟᱣ ᱡᱮ ᱟᱵᱚ ᱱᱩᱱᱟᱹᱜ ᱫᱤᱥᱚᱢ ᱨᱮᱱ ᱦᱚᱲ ᱱᱩᱱᱟᱹᱜ ᱠᱚ ᱨᱚᱲ ᱜᱚᱞᱯᱷᱚ ᱦᱚᱪᱚᱭ ᱮᱫ ᱵᱚᱱᱟ ᱥᱮ ᱢᱤᱫᱴᱟᱱ ᱠᱟᱹᱢᱤᱭᱟᱹ ᱛᱟᱞᱟ ᱛᱮᱜᱮ᱾ ᱚᱱᱟ ᱞᱟᱹᱜᱤᱫ ᱟᱹᱰᱤ ᱥᱟᱨᱦᱟᱣ᱾ ᱱᱩᱱᱟᱹᱜ ᱠᱤᱪᱷᱩ ᱵᱚ ᱨᱚᱯᱚᱲ ᱫᱟᱲᱮᱭᱟᱜ ᱠᱟᱱᱟ, ᱟᱹᱰᱤ ᱨᱚᱠᱚᱢ ᱫᱤᱥᱚᱢ ᱨᱮᱱ ᱦᱚᱲ ᱵᱚᱱ ᱜᱚᱞᱯᱷᱚ ᱜᱟᱞᱢᱟᱨᱟᱣ ᱫᱟᱲᱮᱭᱟᱜ ᱠᱟᱱᱟ᱾ ᱟᱰᱤ ᱞᱮᱠᱟᱱ ᱢᱤᱫᱴᱮᱱ ᱴᱚᱯᱤᱠ ᱱᱤᱭᱮ᱾
ᱦᱳᱭ᱾
ᱱᱤᱡᱮᱨᱟᱜ ᱥᱟᱶᱛᱟ ᱱᱤᱡᱮᱨᱟᱜ ᱥᱟᱶᱛᱟ ᱡᱤᱭᱚᱱ᱾
ᱦᱳᱭ, ᱜᱮᱭᱟᱱ ᱟᱹᱱᱤᱡ ᱠᱟᱛᱷᱟ ᱠᱚᱦᱚ ᱵᱚᱱ ᱞᱟᱹᱭ ᱥᱚᱫᱚᱨ ᱫᱟ᱾
ᱦᱳᱭ ᱦᱳᱭ, ᱢᱤᱫᱴᱮᱱ ᱦᱚᱲᱟᱜ, ᱢᱟᱱᱮ ᱢᱤᱫᱴᱮᱱ ᱦᱚᱲᱟᱜ᱾ ᱵᱚᱦᱚᱜ ᱱᱟ ᱵᱩᱫᱽᱫᱷᱤ ᱟᱨ ᱢᱤᱫ ᱦᱚᱲᱟᱜ ᱵᱚᱦᱚᱜ ᱨᱮ ᱢᱮᱱᱟ ᱵᱚᱞᱛᱮ ᱢᱤᱫᱴᱮᱱ ᱵᱟᱝ ᱥᱮ
ᱚᱵᱚᱥᱳᱭ ᱚᱵᱚᱥᱳᱭ, ᱪᱮᱫ ᱞᱮᱠᱟ ᱟᱨᱠᱤ ᱪᱮᱫ ᱞᱮᱠᱟ ᱵᱷᱵᱛᱮ ᱛᱟᱦᱮ ᱫᱚᱨᱠᱟᱨ᱾ ᱛᱟᱵᱚᱱ ᱟᱹᱰᱤ ᱵᱷᱟᱜᱮ ᱥᱟᱦᱤᱡ ᱟᱨᱠᱤ ᱠᱤᱪᱷᱩ ᱦᱚᱲ ᱫᱚ ᱟᱰᱤ ᱡᱟᱹᱥᱛᱤ ᱠᱚ ᱵᱟᱰᱟᱭᱟ᱾ ᱟᱵᱚ ᱦᱚ ᱩᱱᱠᱩ ᱴᱷᱮᱱ ᱠᱷᱚᱱ ᱵᱚᱱ ᱵᱟᱰᱟᱭ ᱫᱟ ᱥᱮ ᱩᱱᱠᱩ ᱡᱟᱦᱟ ᱵᱟᱝᱠᱚ ᱵᱟᱰᱟᱭᱟ ᱟᱵᱚ ᱦᱚ ᱵᱚᱱ ᱞᱟᱹᱭ ᱫᱟ᱾ ᱩᱱᱠᱩ ᱠᱚ ᱵᱟᱰᱟᱭ ᱧᱟᱢ ᱫᱟ ᱟᱫᱚ ᱱᱚᱜ-ᱚᱭ ᱱᱚᱝᱠᱟ ᱟᱨᱠᱤ ᱟᱵᱚᱣᱟᱜ᱾ ᱥᱟᱨᱠᱮᱞ ᱨᱮ ᱪᱟᱞᱟᱣ ᱦᱟᱛᱟᱨᱚᱜ ᱠᱟᱱᱟ, ᱛᱚ ᱱᱚᱝᱠᱟ ᱜᱮ ᱦᱟᱯᱮᱱ ᱫᱤᱱ ᱨᱮᱦᱚ ᱪᱟᱞᱟᱣ ᱤᱫᱤᱜ ᱢᱟ᱾ ᱟᱹᱞᱤᱧᱟᱜ ᱟᱥ ᱫᱚ ᱱᱚᱝᱠᱟ ᱜᱮ ᱡᱮᱱᱚ ᱛᱟᱦᱮ ᱤᱫᱤ ᱢᱟ ᱱᱚᱣᱟ ᱫᱚ᱾ ᱟᱞᱟᱝ ᱟᱜ ᱴᱟᱭᱤᱢ ᱠᱚ ᱦᱚᱸ ᱟᱹᱰᱤ ᱜᱟᱱ ᱦᱳᱭ ᱮᱱ ᱛᱟᱞᱟᱝ-ᱟ᱾ ᱟᱵᱟᱨ ᱫᱚ